ᱜᱚᱱᱴᱮ ᱞᱟᱹᱭ ᱵᱤᱱ
ᱦᱮᱞᱳ ᱱᱚᱜ-ᱚᱭ ᱪᱮᱫ ᱵᱮᱢ ᱪᱤᱠᱟᱹᱭᱫᱟ
ᱫᱩᱲᱩᱵ ᱠᱟᱱᱟᱞᱤᱧ ᱵᱟᱞᱤᱧ ᱪᱤᱠᱟᱹᱭᱟ ᱪᱮᱫ ᱦᱚᱸ
ᱚᱲᱟᱜ ᱠᱚᱨᱮ ᱜᱮ ᱢᱮᱱᱟᱜ ᱞᱤᱧᱟᱹ
ᱚᱻ ᱚᱲᱟᱜ ᱠᱚ ᱨᱮ ᱜᱮ ᱢᱮᱱᱟᱜ ᱵᱮᱱᱟ ᱦᱮᱸ ᱱᱟᱯᱟᱭ ᱵᱟᱲᱟ ᱜᱮ ᱟᱵᱮᱱ ᱟᱵᱮᱱ ᱪᱮᱠᱟ ᱢᱮᱱᱟᱜ ᱵᱮᱱᱟ ᱦᱮᱞᱳ ᱜᱚᱝᱠᱮ ᱦᱮᱞᱳ
ᱟᱹᱞᱤᱧ ᱦᱚᱸᱻ ᱱᱟᱯᱟᱭ ᱵᱟᱲᱟ ᱜᱮ ᱟᱹᱞᱤᱧ ᱦᱚᱸ ᱱᱟᱯᱟᱭ ᱵᱟᱲᱟ ᱜᱮ
ᱛᱟᱞᱦᱮ ᱟᱯᱮ ᱥᱮᱫ ᱠᱚ ᱫᱟᱜ ᱪᱮᱫ ᱞᱟᱹᱭ ᱵᱮᱱ
ᱞᱟᱹᱭ ᱫᱟᱞᱤᱧ ᱛᱟᱞᱦᱮ
ᱠᱟᱹᱢᱤ ᱠᱚ ᱫᱚ ᱛᱤᱱᱟᱹᱜ ᱥᱟᱹᱜᱤᱧ ᱠᱮᱫᱟ ᱵᱤᱱ ᱨᱚᱦᱚᱭ ᱠᱚᱨᱮ ᱱᱟᱜ
ᱨᱚᱦᱚᱭ ᱠᱚ ᱫᱚ ᱦᱳᱭ ᱦᱩᱭᱩᱜ ᱠᱟᱱᱟ
ᱚ ᱦᱮᱸ ᱛᱚ ᱟᱹᱞᱤᱧ ᱱᱮᱜ-ᱮ ᱞᱤᱧ ᱫᱷᱩᱨᱟᱹᱣ ᱠᱟᱱᱟ
ᱚ
ᱦᱚᱞᱟ ᱠᱷᱚᱱᱟᱜ ᱞᱤᱧ ᱫᱷᱩᱨᱟᱹᱣ ᱟᱠᱟᱱᱟ ᱦᱚᱞᱟ ᱠᱷᱚᱱᱟᱜ
ᱦᱚᱞᱟ ᱠᱷᱚᱱᱟᱜ ᱵᱮᱱ ᱫᱷᱩᱨᱣ ᱠᱟᱱᱟ
ᱦᱳᱭ
ᱟᱹᱞᱤᱧ ᱦᱚᱸ ᱳᱭ ᱦᱩᱭᱱᱟ ᱢᱮᱫᱴᱮᱡ ᱵᱟᱨᱭᱟ ᱠᱷᱮᱛ ᱠᱚ ᱫᱚ
ᱟᱪᱪᱷᱟ ᱦᱮᱸ ᱦᱮᱸ ᱦᱮᱸ ᱚᱸᱻ, ᱛᱟᱯᱚᱨ ᱥᱮᱛᱟᱜ ᱠᱷᱚᱱᱟᱜ ᱫᱟᱜ ᱫᱟᱭ ᱛᱮᱦᱮᱧ ᱫᱚ
ᱦᱩᱸ
ᱦᱩᱸᱻ
ᱚ ᱱᱤᱛᱚᱜ ᱫᱚ ᱟᱵᱮᱜ ᱟᱵᱮᱱ ᱥᱮᱫ ᱫᱚ ᱵᱟᱭ ᱫᱟᱜ ᱮᱫᱟ ᱜᱚᱝᱠᱮ
ᱫᱟᱜ ᱫᱟᱭ ᱠᱟᱹᱴᱤᱡ ᱠᱟᱹᱴᱤᱡ ᱮ ᱫᱟᱜ ᱮᱫᱟ ᱨᱟᱹᱜᱤ ᱦᱚᱸ ᱵᱟᱝ
ᱦᱩᱸ ᱱᱚᱱᱛᱮ ᱦᱚᱸ ᱚᱝᱠᱟ ᱜᱮ ᱫᱟᱜ ᱫᱟᱭ
ᱦᱩᱸ, ᱨᱤᱢᱤᱞ ᱫᱚ ᱨᱤᱢᱤᱞ ᱧᱚᱜ ᱠᱟᱫ ᱜᱮᱭᱟᱭ ᱟᱨ ᱠᱟ ᱠᱟᱹᱴᱤᱡ ᱠᱟᱹᱴᱤᱡ ᱡᱟᱹᱲᱤᱭᱮᱫᱟ ᱫᱟᱜ ᱫᱚ ᱩᱸ
ᱚᱱᱟᱜᱮ
ᱦᱩᱸ ᱟᱫᱚ ᱪᱮᱫ ᱠᱚ ᱵᱤᱱ ᱪᱤᱠᱟᱹᱭ ᱫᱟ
ᱱᱚᱜᱼᱚᱭ ᱞᱤᱧ ᱫᱩᱲᱩᱵ ᱟᱠᱟᱱᱟ ᱟᱨ ᱞᱤᱧ ᱪᱮᱫ ᱞᱤᱧ ᱪᱤᱠᱟᱹᱭᱟ ᱟᱨᱚ ᱜᱟᱯᱟᱱᱚᱜ ᱟᱫᱚ ᱠᱟᱹᱢᱤ ᱠᱚ ᱢᱮᱱᱟᱜᱼᱟ
ᱦᱮᱸᱛᱚ ᱚᱱᱟ ᱜᱮᱛᱚ ᱦᱚᱲᱟᱜ ᱥᱮᱛᱟᱜ ᱞᱮᱱᱠᱷᱟᱱ ᱜᱮ ᱟᱨᱚ ᱪᱟᱞᱟᱜ ᱦᱩᱭᱩᱜ-ᱟ ᱵᱟᱹᱫᱽ ᱥᱮᱫ
ᱮᱸᱦᱮᱸ ᱟᱹᱞᱤᱧ ᱦᱟᱸ ᱵᱟᱹᱞᱤᱧ ᱛᱟᱦᱮᱸ ᱠᱟᱱᱟ᱾
ᱟᱠᱟᱛᱮ ᱵᱮᱱ ᱥᱮᱱ ᱞᱮᱱᱟ
ᱟᱹᱞᱤᱧ ᱪᱟᱞᱟᱣ ᱞᱮᱱᱟᱞᱤᱧ ᱱᱚᱱᱛᱮ ᱵᱟᱭᱨᱮ ᱥᱮᱫ ᱜᱮᱞᱤᱧ ᱪᱟᱞᱟᱣ ᱞᱮᱱᱟ
ᱦᱩᱸ
ᱦᱚᱞᱟ ᱢᱟᱱᱫᱷᱮᱨ ᱨᱮᱜᱮᱞᱤᱧ ᱦᱮᱡ ᱟᱠᱟᱱᱟ
ᱦᱮᱡ ᱠᱟᱛᱮᱫ ᱜᱮ ᱞᱤᱱ ᱨᱩᱣᱟᱹᱲᱼᱟ
ᱠᱟᱹᱢᱤ ᱞᱤᱧ ᱪᱟᱞᱟᱣ ᱞᱮᱱᱟ
ᱚᱱᱟ ᱠᱟᱹᱢᱤ ᱨᱮ ᱥᱮᱱ ᱞᱮᱱᱟ᱾
ᱦᱩᱸ ᱦᱮ᱾
ᱟᱫᱚ ᱚᱲᱟᱜ ᱠᱚᱨᱮᱱᱟᱜ ᱦᱚᱸ ᱠᱟᱹᱢᱤ ᱦᱩᱭᱩᱜᱼᱟ᱾
ᱦᱮᱸ ᱚᱲᱟᱜ ᱠᱚᱨᱮᱱᱟᱜ ᱠᱟᱹᱢᱤᱭ ᱜᱮ ᱦᱩᱭᱩᱜᱼᱟ ᱱᱚᱜᱼᱚᱭ ᱪᱟᱥ ᱥᱮᱴᱮᱨ ᱮᱱᱟ ᱪᱟᱥ ᱨᱮ ᱥᱮᱛᱟᱜ ᱦᱩᱭᱱᱟ ᱛᱟᱯᱚᱨᱮ ᱟᱨᱦᱚᱸ ᱪᱟᱞᱟᱜ ᱦᱩᱭᱩᱜᱼᱟ᱾
ᱦᱮᱸ᱾
ᱩᱸ᱾ ᱚ ᱟᱹᱵᱤᱱ ᱫᱚ ᱵᱟᱹᱭᱨᱮᱼᱴᱟᱹᱭᱨᱮ ᱵᱟᱹᱵᱤᱱ ᱪᱟᱞᱟᱜ ᱜᱮᱭᱟ?
ᱪᱟᱞᱟᱜ ᱜᱮᱭᱟᱞᱤᱧ ᱟᱫᱚ ᱞᱤᱧ ᱦᱚᱜᱼᱚᱭ ᱞᱤᱧ ᱦᱮᱡ ᱟᱠᱟᱱᱟ᱾ ᱚᱸ ᱪᱟᱥ ᱵᱟᱥ ᱠᱚ
ᱦᱟᱹᱱ ᱛᱚ᱾
ᱠᱚᱨᱟ ᱠᱟᱛᱮ ᱪᱟᱥᱼᱵᱟᱥ ᱠᱚᱨᱟᱣ ᱠᱟᱛᱮᱜ ᱟᱨᱚ ᱪᱟᱞᱟᱜ ᱦᱩᱭᱩᱜᱼᱟ᱾
ᱦᱩᱸ, ᱪᱟᱞᱟᱜ ᱫᱚ ᱦᱳᱭᱳᱜ ᱜᱮᱭᱟ᱾
ᱟᱹᱞᱤᱧ ᱞᱤᱧ ᱦᱮᱡ ᱮᱱᱟ ᱱᱤᱛ ᱱᱚᱜᱼᱚᱭ ᱟᱥᱴᱚ ᱠᱟᱛᱮᱫ ᱟᱨᱦᱚᱸ ᱞᱤᱧ ᱪᱟᱞᱟᱜ ᱞᱤᱜᱤ ᱟ᱾
ᱚ, ᱟᱵᱮᱱ ᱫᱚ ᱪᱮᱫ ᱵᱮᱱ ᱪᱤᱠᱟᱹᱭ ᱫᱟ ᱱᱮᱛᱚᱜ?
ᱟᱹᱞᱤᱧ ᱱᱤᱛᱚᱜ ᱞᱤᱧ ᱫᱩᱲᱩᱵ ᱟᱠᱟᱱᱟ᱾
ᱚ᱾
ᱱᱤᱛᱚᱜ ᱫᱚ ᱪᱮᱜ ᱦᱚᱸ ᱵᱟᱹᱞᱤᱧ ᱪᱤᱠᱟᱹᱭ ᱫᱟ ᱚᱱᱛᱮ ᱪᱟᱞᱟᱣ ᱞᱮᱱᱟᱞᱤᱧ ᱵᱟᱯᱞᱟ ᱚᱲᱟᱜ ᱥᱮᱫ᱾
ᱦᱚᱭ᱾
ᱦᱮᱡ ᱠᱟᱛᱮᱜ ᱚᱼᱚᱭ ᱞᱤᱧ ᱫᱩᱲᱩᱵ ᱟᱠᱟᱱᱟ ᱚᱲᱟᱜ ᱥᱮᱜ ᱨᱮᱜᱮ᱾
ᱡᱷᱤᱯᱤᱼᱡᱤᱯᱤ ᱫᱟᱜ ᱮᱫᱟᱭ ᱚᱸ ᱵᱷᱟᱜᱤ ᱵᱟᱝ ᱵᱩᱡᱷᱟᱹᱜ ᱠᱟᱱᱟ᱾
ᱚᱸᱻ᱾
ᱦᱮᱡ ᱮᱱᱟᱞᱤᱧ ᱵᱟᱹᱞᱤᱧ ᱛᱟᱦᱮᱸ ᱞᱮᱱᱟ᱾
ᱪᱤᱠᱟᱹ ᱵᱤᱱ ᱛᱟᱦᱮᱱᱟ ᱟᱫᱚ ᱦᱮᱸᱥᱮ ᱵᱟ ᱮᱸ᱾ ᱫᱟᱜ ᱫᱟ
ᱦᱮᱸ, ᱦᱮᱸ, ᱦᱟᱱᱮ ᱛᱤᱥ ᱠᱷᱚᱱᱟᱜ ᱫᱟᱜ ᱮᱫᱟᱭ᱾
ᱦᱚᱸ᱾ ᱱᱚᱱᱛᱮ ᱦᱚᱸ ᱚᱱᱠᱟᱜ ᱜᱮ ᱫᱟᱜ ᱫᱟᱭ ᱡᱳᱨ ᱫᱚ ᱫᱟᱜ ᱫᱚ ᱵᱟᱝ ᱫᱟᱜ ᱫᱟᱭ᱾
ᱦᱩᱸ᱾ ᱡᱳᱨᱧᱚᱜ ᱫᱟᱜ ᱞᱮᱠᱷᱟᱱ ᱛᱚᱵᱮ ᱛᱚ᱾
ᱦᱩᱸ᱾
ᱛᱟᱦᱚᱞᱮ ᱥᱩᱫᱷᱩ ᱦᱩᱲᱩ ᱜᱮᱵᱤᱱ ᱪᱟᱥ ᱟᱠᱟᱫᱟ ᱥᱮ ᱥᱚᱵᱽᱡᱤ ᱠᱚ ᱟᱱᱟᱡ ᱠᱚᱵᱤᱱ ᱪᱟᱥ ᱜᱮᱭᱟ
ᱚᱱᱟ ᱟᱱᱟᱡᱽ ᱠᱚᱦᱚ ᱞᱤᱧ ᱪᱟᱥ ᱟᱠᱟᱫᱟ
ᱦᱩᱸ ᱦᱮᱸᱛᱚ
ᱦᱩᱸ ᱟᱵᱮᱱ ᱪᱮᱫ ᱠᱚ ᱵᱤᱱ ᱪᱟᱥ ᱠᱟᱫᱟ
ᱟᱹᱞᱤᱧ ᱱᱚᱜᱼᱚᱭ ᱵᱮᱜᱟᱲ ᱨᱚᱦᱚᱭ ᱦᱚᱴᱚ ᱠᱟᱛᱮᱫ ᱞᱤᱧ ᱪᱟᱞᱟᱣ ᱞᱮᱱᱟ
ᱦᱩᱸ
ᱟᱨ ᱦᱮᱡ ᱠᱟᱛᱮᱫ ᱱᱚᱜᱼᱚᱭ ᱚᱱᱟ ᱟᱹᱠᱷᱨᱤᱧ ᱦᱟᱛᱟᱣ ᱫᱟᱠᱚ ᱵᱟᱝ ᱫᱚ ᱵᱟᱝ᱾ ᱨᱚᱦᱚᱭ ᱠᱟᱛᱮᱫ ᱞᱤᱧ ᱪᱟᱞᱟᱣ ᱞᱮᱱᱟ ᱵᱮᱸᱜᱟᱲ ᱨᱚᱦᱚᱭ ᱦᱚᱴᱚ ᱠᱟ ᱛᱚ ᱱᱤᱛᱳᱜ ᱦᱮᱡ ᱠᱟᱛᱮ ᱟᱨᱚ ᱚᱸᱭ
ᱩᱸ᱾
ᱛᱮᱦᱮᱧ ᱞᱤᱧ ᱜᱚᱫ ᱠᱮᱫᱟ ᱠᱤᱪᱷᱩ ᱫᱚ᱾ ᱱᱚ ᱵᱮᱸᱜᱟᱲ ᱜᱮᱞᱤᱧ ᱨᱚᱦᱚᱭ ᱠᱟᱫᱟ ᱟᱨ ᱪᱮᱫ ᱦᱚᱸ ᱵᱟᱝ ᱥᱚᱵᱡᱤ ᱠᱚᱫᱚ᱾
ᱦᱳᱭ, ᱤᱱᱟᱹ ᱜᱮᱵᱮᱱ ᱨᱚᱦᱚᱭ ᱠᱟᱫᱟ᱾
ᱦᱮᱸᱱ ᱥᱩᱫᱩ ᱵᱮᱸᱜᱟᱲ ᱜᱮ ᱟᱫᱚ ᱪᱮᱫ ᱦᱚᱸ ᱵᱟᱹᱞᱤᱧ ᱨᱚᱦᱚᱭ ᱠᱟᱫᱟ᱾
ᱚ᱾
ᱱᱤᱭᱟᱹ ᱫᱷᱟᱣ ᱫᱚ ᱟᱫᱚ ᱱᱤᱭᱟᱹ ᱫᱷᱟᱣ ᱫᱚ ᱵᱩᱡ ᱠᱟᱛᱮᱫ ᱜᱮ ᱵᱟᱹᱞᱤᱧ ᱨᱚᱦᱚᱭ ᱞᱮᱫᱟ ᱵᱟᱲᱟᱭᱟᱞᱤᱧ ᱡᱮ ᱠᱟᱹᱴᱤᱡ ᱵᱟᱭᱨᱮ ᱥᱮᱫ ᱠᱷᱚᱱᱟᱜ ᱪᱟᱞᱟᱣ ᱦᱮᱡ ᱦᱩᱭ ᱞᱮᱱ ᱜᱮ ᱛᱟᱯᱚᱨᱮ ᱨᱚᱦᱚᱭ ᱦᱩᱭᱩᱜᱼᱟ
ᱦᱩᱸ
ᱯᱩᱭᱥᱟᱹ ᱯᱩᱭᱥᱟᱹ ᱠᱚ ᱦᱚᱸ ᱵᱟᱝ ᱛᱟᱦᱮᱸ ᱠᱟᱱᱟ
ᱦᱩᱸ
ᱵᱟᱠᱷᱟᱱ ᱨᱚᱦᱚᱭ ᱫᱚ ᱦᱩᱭ ᱠᱚᱜ ᱜᱮᱭᱟ ᱟᱨᱚ ᱮᱴᱟᱜ ᱠᱤᱪᱷᱩ ᱠᱚ ᱦᱩᱸ ᱤᱭᱟᱹ ᱞᱟᱹᱭ ᱫᱟᱞᱤᱧ ᱛᱟᱞᱦᱮ
ᱦᱳᱭ
ᱥᱚᱵᱽᱡᱤ ᱠᱚ ᱫᱚ ᱢᱤᱫᱴᱮᱱ ᱵᱮᱸᱜᱟᱲ ᱥᱮ ᱮᱴᱟᱜ ᱠᱤᱪᱷᱩ ᱵᱮᱱ ᱪᱟᱥ ᱠᱟᱫᱟ ᱟᱨᱚ
ᱟᱨ ᱵᱮᱸᱜᱟᱲ ᱛᱟᱨᱯᱚᱨᱮ ᱚᱱᱟ ᱥᱚᱥᱟ-ᱯᱷᱚᱥᱟ ᱪᱟᱥ ᱦᱩᱭ ᱠᱟᱱᱟ
ᱦᱩᱸ ᱦᱩᱸ
ᱤᱱᱟᱹ ᱜᱮ ᱞᱤᱧ ᱪᱟᱥ ᱟᱠᱟᱫᱟ ᱟᱨ ᱪᱮᱫ ᱦᱚᱸ ᱵᱟᱹᱞᱤᱧ ᱪᱟᱥ ᱫᱟᱲᱮ ᱠᱟᱣᱫᱟ
ᱩ ᱦᱩᱸ ᱟᱫᱚ ᱦᱩᱲᱩ ᱫᱚ ᱟᱞᱮ ᱱᱚᱛᱮ ᱫᱚ ᱦᱩᱲᱩ ᱫᱚ ᱵᱚᱪᱷᱚᱨ ᱨᱮ ᱢᱤᱫ ᱫᱷᱟᱣ ᱪᱟᱥᱚᱜ-ᱟ ᱛᱚ ᱤᱱᱟᱹᱛᱮ ᱥᱟᱠ ᱥᱚᱵᱽᱡᱤ ᱠᱚ ᱪᱟᱥ‌ ᱦᱩᱭᱩᱜ ᱠᱟᱱᱟ
ᱦᱩᱸ ᱦᱩᱸ
ᱦᱩᱸ ᱛᱟᱞᱦᱮ ᱜᱚᱝᱠᱮ ᱞᱟᱹᱭ ᱫᱟᱞᱤᱧ ᱵᱮᱸᱜᱟᱲ ᱫᱚ ᱡᱚᱜ ᱠᱟᱱᱟ ᱥᱮ ᱵᱟᱝ
ᱦᱮᱸ ᱡᱚᱜ ᱠᱟᱱᱟ
ᱦᱮᱸ
ᱪᱮᱫᱟᱜ ᱥᱮ ᱡᱚᱥ ᱥᱩᱨᱩᱣᱟᱠᱟᱱᱟ ᱦᱚᱞᱟ ᱳᱭ ᱢᱤᱫ ᱠᱮᱡᱤ ᱞᱮᱠᱟ ᱛᱩᱫ ᱮᱱᱟ
ᱦᱮᱸᱛᱚ ᱦᱩᱸ ᱟᱡ ᱧᱟᱢᱟᱜ ᱛᱟᱵᱤᱱ ᱛᱚ
ᱟᱹᱞᱤᱧᱟᱜ ᱟᱹᱞᱤᱧᱟᱜ ᱟᱹᱞᱤᱧᱟᱜ ᱵᱟᱭ ᱧᱟᱢ ᱮᱫᱟ
ᱟᱹᱞᱤᱧ ᱴᱷᱮᱱ ᱫᱚ ᱴᱟᱣᱟᱨ ᱫᱚ ᱢᱮᱱᱟᱜᱼᱟ ᱟᱹᱵᱤᱱᱟᱜ ᱨᱚᱲ ᱫᱚ ᱟᱞᱟᱫᱟ ᱟᱞᱤᱧᱟᱜ ᱟᱸᱡᱚᱢᱚᱜ ᱠᱟᱱᱟ ᱛᱚ
ᱵᱟ, ᱟᱹᱞᱤᱧ ᱴᱷᱮᱱ ᱦᱚᱸ ᱴᱷᱤᱠ ᱜᱮ ᱢᱮᱱᱟᱜ-ᱟ ᱦᱚᱸᱜ-ᱚᱭ
ᱤᱧ ᱴᱷᱮᱱ ᱜᱮ ᱰᱤᱥᱴᱟᱵᱮᱫᱟᱭ ᱠᱟᱹᱴᱤᱡ
ᱦᱮᱸ
ᱦᱩᱸ
ᱟᱵᱮᱱᱟᱜ ᱪᱮᱠᱟ ᱠᱟᱴᱟ ᱠᱟᱴᱟ ᱟᱸᱡᱚᱢᱚᱜ ᱠᱟᱱᱟ ᱦᱮᱞᱳ ᱦᱮᱞᱳ ᱜᱚᱝᱠᱮ ᱚ ᱦᱮᱞᱳ ᱡᱚᱦᱟᱸᱨ ᱜᱮ ᱜᱚᱢᱠᱮ ᱦᱮᱞᱳ ᱦᱮᱞᱳ ᱚᱠᱟᱭ ᱱᱟᱵᱮᱱ ᱨᱚᱲ ᱵᱟᱝ ᱟᱸᱡᱚᱢᱚᱜ ᱠᱟᱱ ᱛᱟᱵᱮᱱᱟ